ᱦᱟᱞᱳ
ᱦᱮᱸ ᱦᱟᱞᱳ
ᱦᱚᱸᱻ
ᱟᱪᱪᱷᱟ ᱢᱮᱱᱫᱟᱞᱤᱧ ᱱᱟᱯᱟᱭ ᱵᱟᱲᱟ ᱜᱮᱭᱟ ᱵᱤᱱ?
ᱦᱚᱸ ᱻ ᱱᱟᱯᱟᱭ ᱜᱮᱭᱟ ᱞᱤᱧ᱾
ᱟᱪᱪᱷᱟ ᱦᱳᱭ ᱛᱚ ᱥᱟᱱᱟᱢ ᱦᱚᱲᱜᱮ ᱱᱟᱯᱟᱭ ᱜᱮᱭᱟ ᱯᱮ?
ᱦᱚᱸᱻ ᱱᱟᱯᱟᱭ ᱜᱮᱭᱟᱞᱮ, ᱟᱯᱮ ᱪᱮᱫ ᱞᱮᱠᱟ ᱢᱮᱱᱟᱜ ᱯᱮᱭᱟ?
ᱦᱳᱭ ᱟᱞᱮ ᱦᱚᱸ ᱥᱟᱱᱟᱢ ᱦᱚᱲᱜᱮ ᱱᱟᱯᱟᱭ ᱜᱮᱭᱟᱞᱮ ᱱᱟᱜ ᱢᱮᱱᱫᱚ᱾
ᱟᱪᱪᱷᱟ ᱦᱚᱸ ᱚᱠᱟᱨᱮ ᱢᱮᱱᱟᱜ ᱵᱤᱱᱟ?
ᱟᱹᱞᱤᱧ ᱫᱚ ᱱᱚᱜᱼᱚᱭ ᱱᱤᱛᱚᱜ ᱫᱚ ᱱᱟᱦᱟᱜ ᱢᱮᱱᱫᱚ ᱜᱟᱹᱰᱤ ᱜᱚᱰᱟ ᱥᱮᱫ ᱫᱟᱬᱟᱱᱚᱜ ᱞᱤᱧ ᱦᱮᱡ ᱠᱟᱱᱟ᱾
ᱟᱪᱪᱷᱟ ᱟᱪᱪᱷᱟ᱾
ᱱᱚᱱ ᱛᱮ ᱠᱟᱹᱴᱤᱡ ᱨᱮᱭᱟᱲ ᱧᱚᱜ ᱵᱩᱡᱷᱟᱹᱜ ᱠᱟᱱᱟ ᱟᱨ ᱵᱟᱭ ᱥᱤᱛᱩᱝ ᱫᱟ ᱟᱞᱮ ᱥᱮᱫ ᱫᱚ ᱛᱚ᱾
ᱚ ᱦᱚᱸ ᱱᱚᱛᱮ ᱫᱚ ᱥᱤᱛᱩᱝ ᱠᱟᱭ ᱟᱞᱮ ᱥᱮᱫ ᱫᱚ᱾
ᱟᱪᱪᱷᱟ ᱚᱱᱟ ᱪᱮᱠᱟ ᱱᱟᱜ ᱢᱮᱱᱫᱚ ᱱᱚᱛᱮ ᱮᱫ ᱥᱟᱨᱟᱫᱤᱱ ᱱᱤᱛᱚᱜ ᱚᱲᱟᱜ ᱨᱮ ᱛᱟᱦᱮᱱ ᱠᱟᱹᱴᱤᱡ ᱢᱟᱱᱮ ᱱᱟᱯᱟᱭ ᱵᱟᱭ ᱵᱩᱡᱷᱟᱹᱜ
ᱦᱚᱸᱻᱦᱚᱸ ᱻᱦᱚᱸ
ᱦᱳᱭ ᱟᱨ ᱱᱮᱛᱟᱨ ᱢᱟ ᱟᱥᱟᱲ ᱥᱟᱱ ᱵᱚᱸᱜᱟ ᱫᱤᱱ ᱠᱟᱹᱴᱤᱡ ᱫᱟᱜ ᱡᱟᱹᱯᱩᱫ ᱥᱟᱸᱜᱮ ᱧᱚᱜ ᱦᱩᱭ ᱠᱷᱟᱹᱛᱤᱨ ᱛᱮ ᱠᱟᱹᱴᱤᱡ ᱛᱮᱦᱮᱧ ᱫᱚ ᱠᱟᱹᱴᱤᱡ ᱯᱷᱟᱸᱠᱟ ᱧᱚᱜ ᱠᱟᱜ ᱛᱮ ᱚᱱᱟ ᱪᱮᱠᱟ ᱱᱟᱜ ᱢᱮᱱᱫᱚ ᱫᱟᱬᱟᱱ ᱞᱤᱧ ᱩᱰᱩᱠ ᱠᱟᱱᱟ᱾
ᱦᱚᱸᱻᱦᱚᱸᱻᱦᱚᱸ ᱞᱟᱹᱠᱛᱤ ᱠᱟᱱ ᱜᱮᱭᱟ᱾
ᱦᱳᱭ ᱦᱳᱭ ᱮᱜᱻ ᱢᱮᱱᱫᱚ ᱮᱸᱜᱻ ᱛᱟᱦᱚᱞᱮ ᱛᱮᱦᱮᱧ ᱫᱚ ᱚᱠᱟᱴᱟᱜ ᱥᱟᱛᱟᱢ ᱵᱟᱨᱮ ᱛᱮ ᱨᱚᱯᱚᱲ ᱦᱩᱭᱩᱜᱼᱟ, ᱚᱱᱟᱜᱮ ᱡᱩᱫᱤ ᱟᱵᱤᱱ ᱴᱷᱮᱱ ᱡᱩᱫᱤ ᱚᱱᱠᱟ ᱢᱮᱱᱟᱜ ᱠᱷᱟᱱ ᱢᱟ ᱠᱟᱹᱴᱤᱡ ᱞᱟᱹᱭ ᱥᱚᱫᱚᱨ ᱵᱤᱱ ᱟᱨ ᱡᱩᱫᱤ ᱵᱟᱵᱤᱱ ᱫᱤᱥᱟᱹᱭᱮᱜ ᱠᱷᱟᱱ ᱚᱱᱠᱟᱱ ᱱᱤᱦᱟᱹᱛᱮ ᱟᱹᱞᱤᱧ ᱞᱤᱧ ᱪᱤᱱᱛᱟᱹ ᱵᱷᱟᱵᱱᱟᱭᱟ᱾
ᱟᱪᱪᱷᱟ ᱵᱟᱯᱞᱟ ᱵᱟᱨᱮᱛᱮ ᱡᱩᱫᱤ ᱵᱤᱱ ᱞᱟᱹᱭ ᱠᱷᱟᱱ ᱫᱚ ᱵᱮᱥᱚᱜᱚᱜ-ᱟ᱾
ᱟᱪᱪᱷᱟ ᱦᱟᱸᱜ ᱵᱟᱯᱞᱟ ᱵᱟᱨᱮ ᱛᱮᱫᱚ ᱱᱟᱸᱜ ᱢᱮᱱ
ᱟᱯᱮ ᱥᱮᱫᱟᱜ ᱵᱟᱯᱞᱟ
ᱚ ᱟᱪᱪᱷᱟ ᱟᱪᱪᱷᱟ ᱦᱳᱭᱛᱚ᱾ ᱮᱫᱻ ᱵᱟᱯᱞᱟ ᱫᱚ ᱢᱮᱱ ᱞᱮᱠᱷᱟᱱ ᱫᱚ ᱟᱹᱰᱤ ᱟᱭᱢᱟ ᱜᱚᱴᱟᱝ ᱢᱮᱱᱟᱜ ᱛᱟᱵᱚᱱᱟ ᱛᱚ ᱟᱵᱚ ᱢᱮᱱᱫᱚ ᱟᱵᱚ ᱥᱚᱢ ᱢᱟᱱᱮ ᱟᱵᱚ ᱥᱟᱱᱛᱟᱲ ᱥᱚᱢᱟᱡᱽ ᱨᱮ᱾
ᱟᱫᱚ ᱱᱟᱜ ᱢᱮᱱᱫᱚ ᱟᱹᱰᱤ ᱮᱜ ᱚᱱᱠᱟ ᱢᱮᱱ ᱞᱮᱠᱷᱟᱱ ᱟᱰ ᱳᱭ ᱟᱴ ᱴᱤ ᱥᱮ ᱵᱟᱨᱚᱴᱤ ᱜᱟᱱ ᱚᱱᱠᱟ ᱢᱮᱱᱟᱜ ᱛᱟᱵᱚᱱᱟ᱾
ᱦᱩᱸ ᱦᱩᱸ
ᱦᱳᱭ ᱟᱫᱚ ᱱᱟᱸᱜ ᱚᱱᱟ ᱪᱤᱠᱮ ᱱᱟᱜ ᱢᱮᱱᱫᱚ ᱟᱹᱰᱤ ᱮᱜ ᱥᱟᱱᱟᱢ ᱵᱟᱯᱞᱟ ᱜᱮ ᱵᱷᱮᱜᱟᱨ ᱵᱷᱮᱜᱟᱨ ᱦᱩᱭᱩᱜᱼᱟ᱾ ᱟᱨ ᱟᱫᱚ ᱚᱱᱟ ᱞᱮᱠᱟᱛᱮ ᱱᱟᱸᱜ ᱢᱮᱱᱟᱞᱤᱧ ᱢᱮᱱᱫᱚ ᱡᱟᱦᱟᱸ ᱥᱟᱫᱤ ᱜᱮᱵᱤᱱ ᱵᱟᱯᱞᱟ ᱢᱮᱱᱫᱚ ᱟᱯᱮ ᱥᱮᱫ ᱫᱚ ᱱᱟᱸᱜ ᱚᱱᱟ ᱫᱚ ᱪᱮᱫ ᱪᱚᱯᱮ ᱢᱮᱛᱟᱜ ᱚᱱᱟᱜᱮ ᱠᱟᱹᱴᱤᱡ ᱵᱤᱱ ᱞᱟᱹᱭ ᱠᱮᱭᱟ ᱾
ᱪᱮᱫ ᱵᱟᱯᱞᱟ ᱵᱤᱱ ᱞᱟᱹᱭ ᱠᱮᱫ?
ᱱᱚᱝᱠᱟᱱ ᱧᱩᱛᱩᱢ ᱦᱩᱭ ᱫᱟᱲᱮᱜ-ᱟ, ᱟᱯᱮ ᱥᱮᱫ ᱪᱮᱫ ᱧᱩᱛᱩᱢ ᱟᱫᱚ ᱱᱚᱣᱟ ᱢᱟ ᱵᱟᱹᱞᱤᱧ ᱵᱩᱡᱷᱟᱹᱣ ᱫᱟᱲᱮᱭᱟᱫᱟ ᱾ ᱢᱮᱱᱮᱫ ᱛᱮᱫ, ᱟᱫᱚ ᱚᱱᱟᱜᱮ ᱱᱟᱦᱟᱜ ᱵᱟᱹᱞᱤᱧ ᱵᱩᱡᱷᱟᱹᱣ ᱫᱟᱲᱮᱭᱟᱫᱟ᱾
ᱦᱳᱭ ᱟᱫᱚ ᱵᱷᱮᱜᱟᱨ ᱵᱷᱮᱜᱟᱨ ᱴᱚᱴᱷᱟ ᱨᱮ ᱟᱵᱚ ᱥᱟᱱᱛᱟᱲ ᱥᱚᱢᱟᱡᱽ ᱨᱮᱱ ᱟᱹᱰᱤ ᱜᱚᱴᱟᱝ ᱟᱡ ᱢᱟᱱᱮ ᱦᱚᱲ ᱜᱮᱵᱚᱱ ᱛᱟᱦᱮᱱᱟ ᱛᱚ ᱟᱫᱚ ᱵᱷᱮᱜᱟᱨ ᱵᱷᱮᱜᱟᱨ ᱜᱮ ᱟᱵᱚᱣᱟᱜ ᱨᱚᱲ ᱮᱸ ᱚᱸ
ᱴᱟᱝ ᱢᱟᱱᱮ ᱤᱱᱟᱹ ᱠᱟᱱ ᱜᱮᱭᱟ ᱟᱫᱚ ᱟᱪᱪᱷᱟ ᱥᱟᱸᱜᱮ ᱵᱟᱹᱨᱤᱭᱟᱹᱛ ᱵᱤᱱ ᱞᱟᱹᱭᱮᱜᱼᱟ
ᱦᱳᱭ ᱦᱳᱭ ᱚᱱᱟ ᱜᱮ ᱾
ᱪᱤᱫ ᱟᱹᱵᱤᱱ ᱵᱤᱱ ᱞᱟᱹᱭ ᱠᱮᱜᱼᱟ ᱥᱟᱸ
ᱤᱭᱟᱹ ᱦᱮ ᱥᱟᱫᱤ ᱜᱩᱱᱤ ᱵᱟᱯᱞᱟ ᱢᱮᱱᱫᱚ ᱚᱸ ᱵᱟᱱᱟᱨ ᱦᱳᱭ ᱵᱟᱱᱟᱨ ᱵᱳ ᱮᱸ ᱵᱟᱱᱟᱨ ᱯᱟᱦᱴᱟ ᱢᱮᱱᱫᱚ ᱟᱯᱟ ᱵᱟᱨᱮ ᱡᱩᱫᱤ ᱮᱸ ᱢᱮᱱᱫᱚ ᱠᱩᱥᱤ ᱨᱟᱹᱡᱤ ᱛᱮ ᱢᱤᱫᱴᱮᱱ ᱠᱚᱲᱟ ᱜᱤᱫᱽᱨᱟᱹ ᱥᱮ ᱢᱤᱫᱴᱮᱱ ᱠᱩᱲᱤ ᱜᱤᱫᱽᱨᱟᱹ ᱡᱚᱠᱷᱚᱱ ᱜᱮᱠᱚ ᱵᱟᱯᱞᱟᱭᱟ ᱚᱱᱟ ᱜᱮ ᱱᱟᱸᱜ ᱢᱮᱱᱫᱚ ᱮᱸ ᱵᱟᱯᱞᱟ ᱢᱮᱱᱛᱮ ᱱᱟᱸᱜ ᱠᱚ ᱢᱮᱛᱟᱜ ᱠᱚ ᱤᱭᱟᱹ ᱢᱮᱛᱟᱜ ᱠᱟᱱᱟ ᱵᱚᱱ ᱱᱤᱭᱟᱹ ᱥᱟᱫᱤ ᱜᱩᱢᱤ ᱵᱟᱯᱞᱟ ᱫᱚ᱾
ᱚ ᱥᱟᱫᱤ ᱜᱩᱢᱤ
ᱦᱳᱭ ᱵᱟᱠᱷᱟᱱ ᱫᱚ ᱟᱭᱢᱟ ᱜᱚᱴᱟᱝ ᱜᱮ ᱵᱟᱯᱞᱟ ᱢᱮᱱᱟᱜ ᱟᱹᱱᱤᱡ ᱟᱫᱚ ᱮᱸ ᱚᱱᱮ ᱡᱚᱛᱚ ᱜᱮ ᱚᱱᱮ ᱵᱷᱮᱜᱟᱨ ᱵᱷᱮᱜᱟᱨ ᱦᱩᱭᱩᱜᱼᱟ ᱛᱚ
ᱟᱪᱪᱷᱟ ᱟᱞᱮ ᱛᱚ ᱡᱟᱦᱟᱸ ᱞᱮ ᱞᱟᱹᱭᱮᱜᱼᱟ ᱥᱟᱸᱜᱮ ᱵᱟᱨᱤᱭᱟᱹᱛ ᱵᱟᱝᱠᱷᱟᱱ ᱦᱟᱲᱟᱢ ᱵᱟᱨᱤᱭᱟᱹᱛ ᱚᱱᱠᱟ ᱦᱚᱸᱞᱮ ᱱᱟᱹᱭ ᱜᱮᱭᱟ ᱾
ᱟᱪᱪᱷᱟ ᱟᱪᱪᱷᱟ ᱾
ᱥᱟᱸᱜᱮ ᱵᱟᱹᱨᱭᱟᱹᱛ ᱢᱟᱱᱮ ᱡᱟᱦᱟᱸ ᱠᱩᱥᱤ ᱯᱩᱯᱩᱥᱤ ᱛᱚᱜᱼᱟᱠᱤᱱ ᱠᱚᱲᱟ ᱦᱚᱸ ᱠᱩᱲᱤ ᱠᱩ ᱠᱩᱥᱤ ᱟᱭᱟ ᱠᱩᱲᱤ ᱦᱚᱸ ᱠᱚᱲᱟ ᱠᱚ ᱠᱩᱥᱤ ᱟᱭᱟ ᱚᱲᱟᱜ ᱨᱮᱦᱚᱸ ᱠᱩᱥ ᱠᱩᱯᱟᱹᱥᱤ ᱛᱮᱜᱮ ᱠᱚ ᱵᱟᱯᱞᱟ ᱠᱤᱱᱟ᱾ ᱦᱚᱸ ᱟᱸ ᱯᱩᱭᱞᱩ ᱛᱮᱫᱚ ᱯᱩᱭᱞᱩ ᱛᱮᱫᱚ ᱠᱩᱲᱤ ᱧᱮᱧᱮᱞ ᱠᱚ ᱦᱤᱡᱩᱜᱼᱟ ᱯᱩᱭᱞᱩ ᱨᱮ ᱛᱟᱯᱚᱨᱮ ᱚᱸᱰᱮ ᱠᱷᱚᱱ ᱯᱩᱥᱤ ᱠᱩᱯᱩᱥᱤ ᱱᱟᱦᱟᱸᱜ ᱚᱸᱰᱮ ᱟᱠᱚ ᱠᱚ ᱧᱮᱞᱟ ᱠᱩᱲᱤ ᱚᱲᱟᱜ ᱦᱚᱲ ᱛᱟᱯᱚᱨᱮ ᱤᱱᱟᱹ ᱯᱚᱨ ᱛᱮᱫᱚ ᱠᱩᱲᱤ ᱡᱩᱫᱤ ᱠᱚ ᱠᱩᱥᱤᱭᱮᱱ ᱠᱷᱟᱱ ᱨᱟᱭᱵᱟᱨ ᱦᱟᱲᱟᱢ ᱴᱷᱮᱱ ᱠᱚ ᱞᱟᱹᱭᱟ ᱡᱮ ᱟᱞᱮ ᱫᱚᱞᱮ ᱠᱩᱥᱤ ᱜᱮᱭᱟ ᱤᱱᱟᱹ ᱯᱚᱨᱛᱮ ᱱᱟᱦᱠᱩ ᱠᱩᱲᱤ ᱚᱲᱟᱜ ᱨᱮᱱ ᱦᱚᱸ ᱠᱚᱲᱟ ᱧᱮᱞ ᱠᱚ ᱦᱤᱡᱩᱜᱼᱟ ᱠᱩᱲᱤ ᱫᱚ ᱵᱟᱭ ᱦᱤᱡᱩᱜᱼᱟ ᱱᱟᱦᱟᱸᱜ ᱾ ᱟᱨ ᱠᱩᱲᱤ ᱧᱮᱞ ᱡᱚᱦᱚᱜ ᱫᱚ ᱠᱚᱲᱟ ᱫᱚᱭ ᱥᱮᱱᱚᱜ ᱜᱮᱭᱟ ᱠᱩᱲᱤ ᱧᱮᱞ᱾
ᱦᱩᱸ
ᱦᱩᱸ ᱟᱨ ᱚᱱᱟ ᱛᱟᱭᱚᱢ ᱛᱮᱫᱚ ᱠᱚᱲᱟ ᱠᱩᱲᱤ ᱚᱲᱟᱜ ᱨᱤᱱ ᱠᱚᱲᱟ ᱚᱲᱟᱜ ᱠᱚ ᱦᱤᱡᱩᱜᱼᱟ᱾
ᱦᱳᱭ ᱦᱳᱭ
ᱦᱚᱸ ᱟᱨ ᱠᱚᱲᱟ ᱠᱩᱲᱤ ᱜᱤᱫᱽᱨᱟᱹ ᱵᱟᱭ ᱦᱮᱡ ᱠᱚᱜᱼᱟ᱾
ᱦᱳᱭ ᱢᱟᱱᱮ ᱮᱸ ᱩᱱᱠᱤᱱ ᱱᱟᱜ ᱢᱟᱹᱞᱤᱠ ᱢᱟᱞᱠᱟᱨ ᱫᱚᱦ ᱱᱟᱜ ᱮᱸᱜ ᱢᱮᱱᱫᱚ ᱢᱩᱪᱟᱹᱫ ᱨᱮᱱᱟᱜ ᱠᱤᱧ ᱪᱟᱞᱟᱜᱼᱟ
ᱦᱚᱭ ᱦᱚᱭ
ᱦᱳᱭ ᱟᱫᱚ ᱛᱟᱦᱚᱞᱮ ᱟᱯᱮᱥᱮᱫ ᱛᱟᱦᱚᱞᱮ ᱱᱚᱝᱠᱟ ᱠᱟᱛᱮᱜ ᱜᱮ ᱢᱤᱫᱴᱮᱱ ᱥᱟᱫᱤ ᱜᱩᱢᱤ ᱥᱮ ᱵᱟᱹᱨᱭᱟᱹᱛ ᱵᱟᱯᱞᱟ ᱫᱚᱯᱮ ᱢᱮᱛᱟᱜ ᱚᱱᱟ ᱥᱮ ᱪᱮᱫ ᱟᱪᱪᱷᱟ ᱥᱟᱸᱜᱮ ᱵᱟᱹᱨᱭᱟᱹᱛ
ᱚᱱᱟ ᱯᱚᱨᱮ ᱱᱟᱼᱦᱟᱜ ᱟᱞᱮᱞ ᱡᱚᱛᱚᱵ ᱟᱸ ᱢᱟᱱᱮ ᱡᱟᱦᱟᱸ ᱛᱤᱱᱟᱹᱜ ᱟᱹᱛᱩ ᱨᱮᱠᱚ ᱛᱟᱦᱮᱱᱟ ᱠᱚᱲᱟ ᱠᱩᱲᱤ ᱛᱳ ᱩᱱᱠᱩᱠᱚ ᱪᱟᱞᱟᱜᱼᱟ ᱠᱩᱲᱤ ᱚᱲᱟᱜ ᱟᱨ ᱠᱚ ᱟᱹᱜᱩᱭ ᱮᱭᱟ᱾
ᱟᱪᱷᱟ ᱟᱪᱪᱷᱟ
ᱦᱚᱸ ᱚᱱᱟᱜᱮ ᱦᱟᱸᱜ ᱥᱟᱸᱜᱮ ᱵᱟᱹᱨᱭᱟᱹᱛ ᱫᱚᱠᱚ ᱞᱟᱹᱭᱟ
ᱚ ᱦᱳᱭᱛᱚ ᱚᱱᱮ ᱡᱟᱦᱟᱸ ᱞᱮᱠᱟ ᱵᱮᱱ ᱞᱟᱹᱭ ᱠᱮ
ᱟᱨ ᱠᱚᱲᱟ ᱚᱲᱟᱜ ᱨᱮᱜᱮ ᱠᱚ ᱤᱛᱩᱫᱚᱼᱟ ᱤᱛᱩᱫ ᱥᱸᱤᱫᱩᱨᱚᱜᱼᱟ
ᱚ ᱦᱳᱭ ᱦᱳᱭᱸ ᱦᱮᱸᱜ ᱢᱮᱱ ᱫᱚᱦ ᱱᱟᱸᱜ ᱡᱟᱦᱟᱸ ᱞᱮᱠᱟ ᱵᱮᱱ ᱞᱟᱹᱭ ᱠᱮᱫ ᱮᱸᱜ ᱢᱮᱱᱫᱚ ᱠᱟᱹᱢᱤ ᱦᱚᱨᱟ ᱫᱚ ᱥᱚᱢᱟᱱ ᱧᱚᱜ ᱜᱮᱛᱟᱵᱚᱱᱟ ᱮᱸᱜ ᱥᱟᱱᱟᱢᱟᱜ ᱜᱮ ᱢᱮᱱᱠ ᱴᱷᱮᱱ ᱚᱱᱮ ᱧᱩᱛᱩᱢᱠᱩ ᱧᱩᱛᱩᱢ ᱠᱩᱜᱮ ᱠᱟᱹᱴᱤᱡ ᱡᱩᱫᱟᱹ ᱡᱩᱫᱟᱹ ᱜᱮᱛᱟᱵᱚᱱᱟ ᱛᱚ
ᱦᱚᱭ ᱦᱚᱭ
ᱦᱳᱭ, ᱟᱫᱚ ᱚᱱᱠᱟᱜᱮ ᱢᱮᱱᱫᱚ ᱟᱞᱮ ᱥᱮᱫ ᱦᱚᱱᱟᱜ ᱢᱮᱱᱫᱚ ᱠᱚᱲᱟ ᱯᱟᱦᱴᱟ ᱠᱷᱚᱱ ᱯᱳᱭᱞᱳ ᱪᱟᱞᱟᱜ ᱧᱮᱧᱮᱞ ᱾ ᱚ ᱟᱨ ᱡᱩᱫᱤ ᱚᱱᱠᱟ ᱡᱩᱫᱤ ᱟᱹᱠᱤᱱ ᱛᱮ ᱡᱩᱫᱤ ᱠᱩᱥᱤᱵᱟᱹᱥᱤ ᱨᱟᱹᱡᱤᱠᱤᱱ ᱛᱟᱦᱮᱱᱟ ᱛᱟᱞᱮ ᱟᱹᱠᱤᱱ ᱦᱚᱸᱛᱟᱦᱚᱞᱮ ᱟᱭᱳᱵᱟᱵᱟ ᱠᱤᱱ ᱞᱟᱹᱭᱟᱲᱮ ᱟᱠᱚ ᱟᱭᱳᱼᱵᱟᱵᱟ ᱞᱟᱹᱭ ᱵᱟᱲᱟ ᱠᱟᱛᱮᱫ ᱛᱟᱦᱚᱞᱮ ᱦᱚᱜᱼᱚᱭ ᱱᱚᱝᱠᱟ ᱠᱟᱛᱮ ᱛᱟᱦᱚᱞᱮ ᱥᱮᱱ ᱦᱤᱡᱩᱜ ᱟᱠᱚ ᱾ ᱥᱟᱱᱟᱢ ᱯᱟᱦᱴᱟ ᱥᱮᱫ ᱠᱷᱚᱱ ᱜᱮ ᱾ ᱱᱚᱚᱱᱚᱝᱠᱟ ᱠᱟᱛᱮ ᱜᱮ ᱱᱟᱸᱜ ᱢᱮᱱᱫᱚ ᱮᱸ ᱱᱤᱭᱟᱹ ᱥᱟᱸᱜᱮ ᱵᱟᱹᱨᱭᱟᱹᱛ ᱥᱮ ᱡᱟᱦᱟᱸ ᱫᱚ ᱥᱟᱛᱤᱩ ᱟᱞᱮ ᱥᱮᱫ ᱫᱚ ᱠᱚ ᱢᱮᱛᱟᱜ ᱠᱟᱱᱟ ᱾ ᱱᱚᱜ ᱚ ᱱᱚᱝᱠᱟ ᱠᱟ ᱠᱟᱛᱮᱜ ᱚᱱᱟ ᱨᱮᱱᱟᱜ ᱠᱟᱹᱢᱤ ᱫᱚᱠᱚ ᱯᱷᱚᱞᱚᱢᱟ ᱾
ᱟ ᱠᱩᱲᱤ ᱚᱲᱟᱜ ᱨᱮᱠᱩ ᱤᱛᱩᱫ ᱮᱭᱟ ᱥᱮ ᱠᱚᱲᱟ ᱚᱲᱟᱜ ᱨᱮᱠᱩ ᱤᱛᱩᱫ ᱮᱭᱟ?
ᱮᱸᱜ ᱟᱞᱮ ᱥᱮᱫᱚ ᱱᱟᱸᱜ ᱢᱮᱱᱫᱚ ᱚᱱᱟ ᱫᱚ ᱢᱟᱱᱮ ᱦᱟᱸᱰᱮ ᱠᱩᱲᱤ ᱚᱲᱟᱜ ᱨᱮᱜᱮ ᱤᱛᱩᱫ ᱠᱟᱛᱮᱫ ᱜᱮᱠᱚ ᱟᱹᱜᱩᱭᱭᱟ ᱾
ᱳᱦᱳ ᱟᱞᱮ ᱫᱚ ᱚᱱᱟ ᱫᱚ ᱫᱩᱣᱟᱹᱨ ᱤᱛᱩᱫ ᱥᱤᱸᱫᱩᱨ ᱞᱮ ᱞᱟᱹᱭᱟ ᱾ ᱡᱟᱦᱟᱸ ᱠᱩᱲᱤ ᱚᱲᱟᱜ ᱨᱮ ᱠᱩᱲᱤ ᱚᱲᱟᱜ ᱨᱮ ᱡᱩᱫᱤ ᱠᱩ ᱤᱛᱩᱫ ᱠᱮᱫᱮᱭᱟ ᱚᱱᱟ ᱫᱚ ᱫᱩᱣᱟᱹᱨ ᱤᱛᱩᱫ ᱥᱤᱸᱫᱩᱨ ᱾ ᱟᱨ ᱡᱟᱦᱟᱸ ᱠᱚᱲᱟ ᱚᱲᱟᱜ ᱨᱮᱠᱚ ᱟᱹᱜᱩ ᱠᱮᱛᱮᱭᱟ ᱚᱱᱟ ᱫᱚ ᱥᱟᱸᱜᱮ ᱵᱟᱹᱨᱭᱟᱹᱛ ᱵᱟᱝ ᱦᱟᱬᱟᱢ ᱵᱩᱰᱦᱷᱤ ᱵᱟᱹᱨᱭᱟᱹᱛ ᱠᱚ ᱞᱟᱹᱭᱟ ᱾
ᱟᱪᱪᱷᱟ ᱟᱪᱪᱷᱟ ᱦᱳᱭᱛᱚ ᱮᱸᱜ ᱾ ᱡᱟᱠᱷ ᱢᱟᱱᱮ ᱵᱷᱮᱜᱟᱨ ᱵᱷᱮᱜᱟᱨ ᱜᱮᱛᱟᱵᱚᱱᱟ ᱥᱟᱱᱟᱢ ᱦᱚᱲᱟᱜ ᱜᱮ ᱾ ᱦᱮᱸ ᱢᱮᱱᱫᱚ ᱥᱟᱱᱟᱢᱟᱜ ᱜᱮ ᱦᱚᱭ ᱾ ᱛᱟᱦᱚᱞᱮ ᱢᱮᱱᱫᱚ ᱛᱟᱦᱚᱞᱮ ᱡᱟᱭᱦᱳᱠᱷ ᱵᱟᱯᱞᱟ ᱵᱟᱨᱮ ᱫᱚᱞᱟᱝ ᱨᱚᱯᱚᱲ ᱫᱚᱞᱟᱝ ᱨᱚᱯᱚᱲᱮᱱ ᱜᱮᱭᱟ ᱾ ᱟᱸᱜ ᱢᱮᱱᱫᱚ ᱛᱟᱞᱮᱡ ᱪᱟᱥᱵᱟᱥ ᱫᱚ ᱛᱤᱱᱟᱹᱜ ᱜᱟᱱ ᱯᱮ ᱞᱟᱦᱟᱣ ᱟᱠᱟᱫᱟ ᱟᱯᱮ ᱚᱱᱟ ᱯᱟᱦᱴᱟ ᱫᱚᱱᱟᱜ ᱚᱱᱟᱜᱮ ᱠᱟᱹᱴᱤᱡ ᱢᱟ ᱞᱟᱹᱭᱟᱫ ᱵᱮᱱ?
ᱟᱸ ᱟᱞᱮᱥᱮᱫ ᱫᱚ ᱱᱤᱛᱚᱜ ᱟᱥᱟᱲ ᱵᱚᱸᱜᱟ ᱪᱟᱹᱞᱩᱣᱟ ᱵᱚᱞᱚ ᱣᱟᱠᱟᱱᱟ ᱮᱱᱠᱷᱟᱱ ᱫᱚ ᱱᱤᱛ ᱾ ᱛᱚᱜ ᱫᱚᱱᱟᱟᱜ ᱨᱚᱦᱚᱭ ᱠᱚ ᱛᱩᱫ ᱠᱚ ᱟᱸ ᱚᱱᱟ ᱾ ᱛᱚᱦᱟᱸᱜ ᱥᱟᱹᱨᱫᱤᱭᱟ ᱟᱠᱟᱱ ᱜᱮᱭᱟ ᱫᱟᱜ ᱜᱮᱟᱭ ᱥᱮ ᱮᱱᱠᱷᱟᱱ ᱫᱚ ᱱᱤᱛᱚᱜ ᱫᱚ ᱠᱷᱮᱛ ᱠᱚᱨᱮ ᱦᱚᱸ ᱫᱟᱜ ᱾ ᱢᱮᱱᱟᱜᱼᱟ ᱚᱱᱟᱛᱮ ᱥᱟᱹᱨᱫᱤᱭᱟᱠᱟᱱᱟ ᱨᱚᱦᱚᱭ ᱛᱩᱫ ᱠᱚ ᱾
ᱦᱚᱭ ᱦᱚᱭ ᱾ ᱚ ᱛᱟᱦᱚᱞᱮ ᱛᱚᱞᱟ ᱠᱚᱫᱚ ᱱᱟᱜ ᱫᱚᱢᱮ ᱮᱠᱴᱟ ᱫᱚ ᱵᱟᱝ ᱞᱟᱹᱴᱩ ᱫᱚ ᱱᱟᱸᱜ ᱵᱟᱝ ᱞᱟᱹᱴᱩ ᱠᱟᱱᱟ ᱥᱮ ᱪᱮᱫ ᱾
ᱦᱚᱭ ᱞᱟᱹᱴᱩᱣᱟ ᱟᱠᱟᱱ ᱜᱮᱭᱟ ᱨᱚᱦᱚᱭ ᱛᱩᱫᱮᱜᱭᱟᱠᱚ ᱾
ᱚ ᱟᱪᱪᱷᱟ ᱦᱳᱭᱛᱚ ᱾
ᱮ ᱵᱟᱠᱷᱟᱱ ᱫᱚ ᱟᱞᱮᱥᱮᱫ ᱫᱚ ᱱᱟᱸᱜ ᱱᱤᱛᱚᱜ ᱫᱚ ᱚᱱᱮ ᱫᱚᱥ ᱵᱟᱨᱚ ᱯᱚᱸᱫᱽᱨᱚ ᱫᱤᱱ ᱜᱟᱱ ᱦᱩᱭᱱᱟ ᱛᱚᱞᱟ ᱠᱚ ᱜᱤᱰᱤ ᱵᱟᱲᱟ ᱠᱟᱛᱮᱫ ᱟᱫᱚ ᱾ ᱛᱚᱞᱟ ᱫᱚ ᱢᱤᱫᱴᱮᱱ ᱵᱚᱭᱮᱥ ᱦᱩᱭᱠᱟᱱ ᱛᱟᱭᱟ ᱥᱮ ᱞᱟᱹᱴᱩ ᱦᱚᱸ ᱞᱟᱹᱴᱩ ᱣᱟᱠᱟᱱ ᱜᱮᱭᱟ ᱱᱟᱸᱜ ᱾
ᱟᱪᱪᱷᱟ ᱾
ᱟᱫᱚ ᱚᱱᱮ ᱚᱱᱟᱜᱮ ᱦᱟᱸᱜ ᱱᱤᱛᱚᱜ ᱵᱟᱭ ᱵᱮᱥ ᱧᱚᱜ ᱦᱚᱸ ᱫᱟᱜ ᱠᱚ ᱵᱟᱝ ᱧᱮᱞ ᱞᱮᱱᱠᱷᱟᱱ ᱫᱚ ᱱᱟᱸᱜ ᱵᱟᱝ ᱵᱩᱡᱩᱜᱚᱜᱼᱟ ᱛᱚ ᱦᱮᱸ ᱥᱮ ᱵᱟᱝ?
ᱦᱚᱸ ᱦᱚᱸ ᱦᱚᱸ ᱾
ᱦᱳᱭ ᱟᱨ ᱛᱟᱯᱚᱨᱮ ᱛᱚᱞᱟ ᱠᱚ ᱱᱟᱯᱟᱭ ᱠᱟᱛᱮᱫ ᱦᱚᱸ ᱵᱷᱚᱨᱥᱟ ᱵᱟᱝ ᱵᱩᱡᱩᱜ-ᱟ ᱱᱤᱭᱟᱹ ᱫᱟᱜ ᱡᱟᱹᱲᱤ ᱡᱩᱫᱤ ᱱᱟᱯᱟᱭ ᱧᱚᱜ ᱡᱩᱫᱤ ᱵᱟᱝ ᱦᱩᱭᱩᱜ-ᱟ ᱾
ᱦᱳᱭ,
ᱦᱳᱭ ᱛᱟᱦᱞᱮ ᱚᱱᱟ ᱪᱤᱠᱟ ᱱᱦᱟᱸᱜ ᱢᱮᱱᱫᱚ ᱛᱚᱞᱟ ᱠᱚᱫᱚ ᱱᱦᱟᱸᱜ ᱢᱚᱴᱟᱢᱩᱴᱤ ᱦᱟᱨᱟ ᱫᱚ ᱦᱟᱨᱟ ᱵᱩᱨᱩᱣ ᱠᱟᱱ ᱜᱮᱭᱟ ᱟᱫᱚ ᱱᱤᱛᱚᱜ ᱫᱚ ᱱᱦᱟᱸᱜ ᱾ ᱛᱚ ᱚᱱᱮ ᱠᱷᱮᱛ ᱵᱟᱹᱫᱽ ᱵᱟᱹᱭᱦᱟᱹᱲ ᱡᱟᱦᱟᱸ ᱛᱤᱱᱟᱹᱜ ᱟᱦᱟᱨ ᱠᱚ ᱢᱮᱱᱟᱜ ᱛᱟᱞᱮᱭᱟ ᱥᱟᱱᱟᱢᱟᱜ ᱠᱚᱞᱮ ᱥᱤᱭ ᱫᱟᱞᱮ ᱥᱤᱭᱚᱜ ᱠᱚ ᱱᱟᱞᱮ ᱡᱟᱵᱚᱴ ᱫᱟᱞᱮ ᱞᱚᱥᱚᱫ ᱫᱟᱞᱮ ᱟᱲᱮ ᱠᱷᱮᱛ ᱠᱚᱞᱮ ᱦᱳᱭ ᱟᱲᱮ ᱠᱷᱮᱛ ᱠᱚᱞᱮ ᱞᱟᱜ ᱮᱫᱟ ᱥᱟᱶ ᱥᱟᱶᱛᱮ ᱚᱱᱮ ᱚᱱᱟ ᱡᱟᱦᱟᱸ ᱛᱤᱱᱟᱹᱜ ᱜᱟᱡᱟᱲ ᱠᱚᱜ-ᱟ
ᱦᱳᱭ ᱦᱳ ᱾
ᱚᱱᱟ ᱜᱟᱡᱟᱲ ᱠᱚᱜ ᱠᱟᱱ ᱚᱱᱟ ᱠᱚ ᱠᱟᱹᱴᱤᱡ ᱞᱮ ᱢᱟᱜ ᱥᱟᱯᱷᱟᱭ ᱫᱟ, ᱢᱟᱜ ᱥᱟᱯᱷᱟ ᱠᱟᱛᱮᱫ ᱚᱱᱠᱟ ᱠᱟᱛᱮᱫ ᱜᱮᱞᱮ ᱢᱮᱱᱫᱚ ᱨᱚᱦᱚᱭ ᱫᱟᱞᱮ ᱱᱟᱦᱟᱸᱜ ᱢᱟᱱᱮ ᱮᱦᱚᱵ ᱮᱦᱚᱵ ᱟᱞᱮ ᱱᱟᱦᱟᱸᱜ᱾
ᱟᱫᱚ ᱟᱯᱮ ᱫᱚ ᱥᱮᱨᱢᱟ ᱨᱮ ᱢᱤᱫ ᱫᱷᱟᱣ ᱯᱮ ᱪᱟᱥ ᱟᱪᱮ ᱵᱟᱨ ᱫᱷᱟᱣ?
ᱦᱮᱸ ᱟᱞᱮ ᱫᱚ ᱥᱮᱨᱢᱟ ᱨᱮᱫᱚ ᱱᱟᱸᱜ ᱱᱤᱛᱚᱜ ᱯᱚᱨᱡᱚᱱᱛᱚ ᱫᱚ ᱱᱟᱸᱜ ᱮ ᱚᱱᱠᱟᱱᱟᱜ ᱡᱟᱭᱜᱟ ᱠᱚᱫᱚ ᱢᱮᱱᱟᱜ ᱜᱮᱭᱟ ᱟᱹᱰᱤ ᱟᱭᱢᱟ ᱦᱚᱲᱟᱜ ᱜᱮ ᱢᱮᱱᱟᱜ ᱜᱮᱭᱟ ᱢᱮᱱᱠᱷᱟᱱ ᱡᱟᱦᱟᱸᱭ ᱠᱚᱫᱚ ᱦᱳᱭᱛᱳ ᱮ ᱠᱟᱹᱴᱤᱡ ᱵᱟᱹᱫᱽ ᱧᱚᱜ ᱜᱮᱭᱟ, ᱛᱟᱦᱚᱞᱮ ᱚᱱᱟ ᱠᱚ ᱫᱚ ᱱᱟᱦᱟᱸᱜ ᱢᱮᱱᱫᱚ ᱫᱷᱚᱨᱚᱱ ᱛᱚ ᱪᱟᱥ ᱫᱚ ᱵᱟᱝ ᱦᱩᱭᱩᱜ-ᱟ ᱛᱟᱦᱚᱞᱮ ᱱᱟᱜ ᱩᱱ ᱥᱚᱢᱚᱭ ᱫᱚ ᱚᱱᱮ ᱮᱸᱻ ᱫᱟᱜ ᱠᱚ ᱚᱵᱷᱟᱵ ᱡᱟᱞᱟᱛᱮ ᱱᱟᱦᱟᱸᱜ ᱢᱮᱱᱫᱚ ᱨᱚᱦᱚᱲ ᱵᱟᱲᱟ ᱠᱚᱜᱼᱟ ᱾
ᱟᱪᱪᱷᱟ ᱾
ᱦᱳᱭ ᱾ ᱟ ᱛᱟᱦᱚᱞᱮ ᱟᱯᱮ ᱥᱮᱫ ᱫᱚ ᱢᱟᱱᱮ ᱪᱮᱫ ᱞᱮᱠᱟ ᱯᱮ ᱪᱟᱥᱟ ᱪᱮᱫ ᱛᱮ ᱠᱟᱲᱟ ᱰᱟᱝᱨᱤ ᱱᱟᱦᱮᱞ ᱥᱮ ᱴᱮᱠᱴᱟᱨ ᱠᱚᱯᱮ ᱴᱟᱠ-ᱴᱮᱠᱴᱚᱨ ᱠᱚᱯᱮ ᱞᱟᱜᱟᱣ ᱜᱮᱭᱟ?
ᱟᱞᱮ ᱫᱚ ᱠᱟᱰᱟ ᱰᱟᱹᱝᱨᱤ ᱛᱮᱜᱮᱞᱮ ᱪᱟᱥᱟ ᱪᱟᱥ ᱢᱟ, ᱟᱫᱚ ᱱᱟᱦᱟᱜ ᱡᱩᱜᱽ ᱨᱮ ᱚᱠᱚᱭ ᱨᱮᱱ ᱰᱟᱹᱝᱨᱤ ᱦᱚᱸ ᱵᱟᱝ ᱠᱚ ᱛᱟᱦᱮᱱ ᱠᱟᱱᱟ ᱥᱮ ᱮᱱᱠᱷᱟᱱ ᱫᱚ ᱠᱟᱰᱟ ᱰᱟᱹᱝᱨᱤ ᱛᱮ ᱚᱱᱟ ᱫᱚ ᱢᱟᱞᱚᱴᱚᱜ ᱠᱟᱱᱟ ᱱᱤᱛᱚᱜ ᱫᱚ ᱴᱟᱠᱴᱚᱨ ᱛᱮ ᱨᱚᱴᱚᱨ ᱛᱮ ᱚᱱᱟ ᱠᱚ ᱪᱟᱹᱞᱩᱜ ᱠᱟᱱᱟ ᱱᱤᱛ ᱾
ᱦᱮᱸ ᱢᱟᱱᱮ ᱵᱷᱮᱜᱟᱨ ᱵᱷᱮᱜᱟᱨ ᱡᱟᱦᱟᱸᱱᱟᱜ ᱛᱮᱜᱮ ᱜᱟᱱᱚᱜ ᱠᱟᱱᱟ ᱚᱱᱟ ᱛᱮᱜᱮ ᱥᱤᱭᱳᱜ ᱦᱩᱭᱩᱜ ᱠᱟᱱᱟ ᱵᱟᱝ!
ᱦᱳ ᱦᱳᱭ ᱟᱫᱚ ᱟᱞᱮᱨᱮᱱ ᱰᱟᱝᱨᱤ ᱠᱚ ᱫᱚ ᱢᱮᱱᱟᱜ ᱠᱚ ᱠᱷᱟᱱ ᱫᱚ ᱰᱟᱝᱨᱤ ᱛᱮᱜᱮᱞᱮ ᱪᱟᱥ ‌ᱮᱭᱟ ᱟᱨ ᱮ ᱚᱠᱚᱭ ᱠᱚᱨᱤᱱ ᱵᱟᱹᱱᱩᱜ ᱠᱚᱣᱟ ᱩᱱᱠᱩ ᱫᱚ ᱴᱟᱠᱴᱚᱨ ᱨᱚᱴᱚᱨ ᱠᱚᱛᱮ ᱠᱚ ᱪᱟᱥᱮᱜᱼᱟ ᱾
ᱟᱪᱪᱷᱟ ᱪᱷᱟ ᱪᱷᱟ ᱦᱳᱭᱛᱚ ᱾
ᱦᱳᱭ ᱾
ᱚ ᱾ ᱟᱸ ᱟᱞᱮ ᱥᱮᱫ ᱫᱚ ᱢᱮᱱ ᱞᱮᱠᱷᱟᱱ ᱠᱮᱫᱚ ᱢᱮᱱ ᱜᱟᱱᱚᱜᱼᱟ ᱡᱟᱦᱟᱸᱭ ᱠᱚᱣᱟᱜ ᱦᱳᱭ ᱛᱚ ᱮᱸ ᱴᱟᱠᱟ ᱠᱟᱹᱣᱰᱤ ᱠᱟᱹᱴᱤᱡ ᱢᱟᱱᱮ ᱥᱟᱸᱜᱮ ᱧᱚᱜ ᱜᱮᱛᱟ ᱠᱚᱣᱟ ᱩᱱᱠᱩ ᱫᱚ ᱱᱟᱦᱟᱸᱜ ᱴᱮᱠᱴᱚᱨ ᱠᱚᱠᱚ ᱞᱟᱜᱟᱣ ᱫᱟ ᱨᱳᱴᱟᱨ ᱠᱚ ᱞᱟᱜᱟᱣ ᱫᱟ ᱟᱫᱚ ᱢᱮᱱᱫᱚ ᱟᱸ ᱡᱟᱦᱟᱸᱭ ᱠᱚᱨᱮᱱ ᱫᱚ ᱱᱟᱜ ᱦᱳᱭᱛᱳ ᱠᱟᱲᱟ ᱰᱟᱹᱝᱨᱤ ᱢᱮᱨᱚᱢ ᱥᱩᱠᱨᱤ ᱱᱩᱠᱩ ᱠᱚ ᱟᱹᱥᱩᱞ ᱵᱟᱲᱟ ᱟᱠᱟᱫ ᱠᱚᱣᱟ ᱟᱫᱚ ᱱᱩᱠᱩ ᱠᱚᱫᱚ ᱱᱟᱸᱜ ᱢᱮᱱᱫᱚ ᱠᱟᱲᱟ ᱰᱟᱹᱝᱨᱤ ᱱᱟᱦᱮᱞ ᱛᱮᱜᱮ ᱱᱟᱸᱜ ᱠᱚ ᱥᱤᱭᱳᱜ ᱮᱫᱟ ᱾ ᱥᱮᱠᱚ ᱥᱤᱭᱳᱜ ᱠᱟᱱᱟ ᱱᱚᱱᱛᱮ ᱫᱚ ᱱᱟᱦᱟᱸᱜ ᱾ ᱦᱳᱭ ᱟᱨ ᱠᱟᱰᱟ ᱰᱟᱹᱝᱨᱤ ᱱᱟᱦᱮᱞ ᱚᱱᱟ ᱫᱚᱦᱚ ᱫᱚ ᱪᱮᱫ ᱚᱱᱟ ᱴᱟᱠᱟ ᱯᱩᱭᱥᱟᱹ ᱠᱟᱹᱴᱤᱡ ᱥᱮᱵᱷ ᱨᱮ ᱛᱟᱦᱮᱱᱟ ᱥᱮ ᱟᱨᱚ ᱮᱴᱟᱜ ᱢᱟᱱᱮ ᱵᱷᱮᱜᱟᱨ ᱢᱤᱫᱴᱮᱱ ᱠᱟᱹᱢᱤᱨᱮ ᱞᱟᱜᱟᱣ ᱜᱟᱱᱚᱜᱼᱟ ᱯᱚᱨᱮᱛᱮ ᱾
ᱦᱚ ᱦᱚ ᱾
ᱦᱳᱭ ᱾ ᱚᱱᱮ ᱚᱱᱠᱟ ᱟᱫᱚ ᱱᱤᱛᱚᱜ ᱫᱚ ᱱᱟᱦᱟᱸᱜ ᱚᱱᱮ ᱴᱮᱠ ᱴᱚᱨ ᱥᱮ ᱠᱟᱲᱟ ᱤᱭᱟᱹ ᱴᱮᱠᱴᱚᱨ ᱥᱮ ᱤᱭᱟᱹ ᱢᱮᱱᱫᱚ ᱨᱳᱴᱟᱨ ᱠᱚᱛᱮ ᱫᱚ ᱱᱟᱦᱟᱸᱜ ᱫᱚᱢᱮ ᱮᱠᱴᱟ ᱫᱚ ᱱᱟᱯᱟᱭ ᱫᱚ ᱵᱟᱝ ᱢᱟᱱᱮ ᱦᱟᱥᱟ ᱫᱚ ᱱᱟᱸᱜ ᱵᱟᱝ ᱩᱞᱟᱹᱴ ᱯᱟᱞᱟᱴᱚᱜᱼᱟ ᱛᱚ ᱾
ᱦᱚᱸ ᱦᱚᱸ ᱦᱚᱸ ᱱᱟᱦᱮᱞ ᱛᱮ ᱡᱟᱦᱟ ᱞᱮᱠᱟ ᱥᱤᱜᱼᱟ ᱵᱷᱤᱛᱨᱤ ᱫᱷᱟᱨᱟ ᱴᱮᱠᱴᱚᱨ ᱛᱮᱫᱚ ᱪᱮᱛᱟᱱ ᱪᱮᱛᱟᱱ ᱜᱮ ᱜᱟᱹᱫᱩᱨ ᱤᱫᱤᱭᱟ᱾
ᱦᱳᱭ ᱦᱳᱭ ᱪᱮᱛᱟᱱ ᱪᱮᱛᱟᱱ ᱜᱮ, ᱟᱫᱚ ᱚᱱᱟ ᱪᱤᱠᱟ ᱛᱮᱱᱟᱜ ᱦᱚᱸ ᱢᱮᱱᱫᱚ ᱟᱞᱮᱥᱮᱫ ᱫᱚ ᱱᱟᱦᱟᱸᱜ ᱚᱱᱟ ᱴᱮᱠᱴᱚᱨ ᱠᱚᱫᱚ ᱫᱚᱢ ᱮᱠᱴᱟ ᱫᱚ ᱵᱟᱠᱚ ᱞᱟᱜᱟᱣᱼᱟ
ᱦᱚᱸ ᱫᱚᱢᱮ ᱜᱷᱟᱥᱚᱜ ᱠᱟᱱᱟ ᱱᱮᱛᱟᱨ ᱴᱟᱠᱴᱚᱨ ᱛᱮ ᱥᱤ ᱛᱮᱦᱚᱸ᱾
ᱦᱳᱭ ᱦᱳᱭ ᱦᱳᱭ ᱦᱳᱭ ᱚᱱᱮ ᱚᱱᱠᱟ ᱾ ᱟᱫᱚ ᱢᱮᱱᱫᱚ ᱛᱟᱦᱚᱞᱮ ᱟᱯᱮ ᱫᱚ ᱱᱟᱜ ᱢᱮᱱᱫᱚ ᱱᱚᱜᱼᱚ ᱱᱚᱣᱟ ᱟᱨ ᱱᱤᱛᱚᱜ ᱟᱥᱟᱲ ᱥᱟᱱ ᱵᱚᱸᱜᱟ ᱫᱤᱱ ᱯᱮ ᱪᱟᱥᱫᱟ ᱱᱤᱭᱟᱹ ᱫᱚ ᱛᱤᱥ ᱠᱚᱛᱮ ᱯᱮ ᱨᱟᱠᱟᱵᱟ ᱱᱤᱭᱟᱹ ᱫᱚ?
ᱱᱚᱣᱟ ᱫᱚ ᱟᱨ ᱥᱚᱦᱚᱨᱟᱭ ᱵᱚᱸᱜᱟ ᱛᱮ ᱫᱚ ᱵᱤᱞᱤᱜᱼᱟ ᱩᱱ ᱡᱚᱦᱚᱜ ᱞᱮ ᱤᱨᱟ᱾
ᱟᱪᱪᱷᱟ ᱢᱮᱱᱫᱚ ᱦᱮᱸ ᱚ ᱢᱮᱱ ᱫᱚ ᱚᱠᱴᱳᱚᱵᱚᱨ ᱢᱟᱥ ᱨᱮ?
ᱦᱚᱸ ᱚᱠᱴᱳᱵᱚᱨ ᱱᱚᱵᱷᱮᱢᱵᱚᱨ ᱢᱟᱥ
ᱟᱪᱪᱷᱟ ᱟᱪᱪᱷᱟ ᱦᱳᱭᱛᱚ ᱟᱫᱚ ᱪᱮᱫ ᱞᱮᱠᱟ ᱠᱟ ᱠᱟᱛᱮᱫ ᱯᱮ ᱫᱟᱞ ᱠᱟᱛᱮᱫ ᱵᱟᱭᱟ ᱚᱲᱟᱜ ᱚᱱᱟ ᱠᱚ ᱜᱤ ᱠᱟᱹᱴᱤᱡ ᱵᱮᱱ ᱞᱟᱹᱭ ᱞᱮᱠᱷᱟᱱ ᱠᱟᱹᱴᱤᱡ ᱱᱟᱯᱟᱭ ᱠᱚᱜᱼᱟ?
ᱟᱞᱮ ᱫᱚ ᱢᱟᱱᱮ ᱡᱟᱦᱟᱸ ᱵᱩᱥᱩᱵ ᱚᱲᱟᱜ ᱡᱩᱫᱤ ᱟᱯᱮᱭᱟᱜ ᱡᱩᱫᱤ ᱵᱩᱥᱩᱵ ᱚᱲᱟᱜ ᱛᱟᱦᱮᱱᱟ, ᱮᱱᱠᱷᱟᱱ ᱫᱚ ᱞᱳᱰ ᱵᱟᱠᱷᱨᱟ ᱡᱟᱦᱟᱸ ᱫᱟᱞᱳᱜ ᱵᱟᱠᱷᱨᱟ ᱚᱱᱟ ᱫᱚ ᱦᱟᱸᱜ ᱮᱢ ᱫᱟᱞᱟ ᱟᱨ ᱡᱩᱫᱤᱢ ᱤᱭᱟᱹ ᱠᱮᱜᱼᱟ ᱱᱚᱣᱟ ᱢᱟᱸᱰᱟ, ᱰᱟᱝᱨᱤ ᱛᱮ ᱡᱟᱦᱟᱸ ᱠᱚᱨᱟᱣᱟ ᱢᱟᱸᱰᱟ ᱚᱱᱟ ᱠᱚ ᱞᱟᱹᱭᱟ ᱚᱱᱟ ᱫᱚ ᱱᱚᱝ ᱠᱟᱜ ᱰᱟᱹᱝᱨᱤ ᱠᱚᱠᱚ ᱛᱟᱦᱮᱱ ᱢᱟᱠᱷᱟᱱ ᱚᱱᱟ ᱡᱚᱢ ᱠᱚ ᱦᱩᱭᱩᱜ ᱢᱟ ᱚᱱᱟ ᱠᱷᱟᱹᱛᱤᱨ᱾
ᱦᱳᱭ ᱦᱳᱭ ᱦᱳᱭ
ᱦᱳᱭ ᱚᱱᱟ ᱜᱮ ᱦᱟᱸᱜ
ᱦᱳᱭ ᱛᱚ
ᱚᱲᱟᱜ ᱫᱟᱞᱚᱵ ᱠᱚ ᱟᱞᱚ ᱚᱥᱩᱵᱤᱫᱷᱟᱜ ᱠᱷᱟᱹᱛᱤᱨ ᱠᱚ ᱫᱟᱞᱟ,
ᱦᱳᱭ ᱦᱳᱭ, ᱦᱳᱭ ᱛᱟᱨᱯᱚᱨᱮ ᱦᱮᱸ ᱟᱞᱮ ᱥᱮᱫ ᱫᱚ ᱱᱟᱜ ᱱᱤᱛᱚᱜ ᱫᱚ ᱢᱟᱱᱮ ᱠᱟᱹᱴᱤᱡ ᱵᱷᱮᱜᱟᱨ ᱧᱚᱜ ᱠᱟᱱᱟᱛᱚ ᱥᱟᱱᱟᱢ ᱦᱚᱲ ᱜᱮ ᱦᱳᱭᱛᱳ ᱴᱟᱠᱟ ᱠᱟᱹᱣᱰᱤ ᱪᱟᱹᱠᱨᱤ ᱵᱟᱠᱨᱤ ᱪᱟᱹᱠᱨᱤ ᱫᱚ ᱵᱟᱝ ᱨᱮᱦᱚᱸ ᱢᱮᱱᱫᱚ ᱦᱟᱸᱜ ᱟᱛᱳ ᱚᱲᱟᱜ ᱨᱮᱱᱟᱜ ᱡᱟᱦᱟᱸ ᱠᱚ ᱦᱳᱭᱛᱳ ᱥᱟᱯᱟᱯ ᱠᱚ ᱛᱟᱦᱮᱱ ᱛᱟᱵᱩᱱᱟ ᱢᱮᱱ ᱫᱚ ᱚᱲᱟᱜ ᱫᱩᱣᱟᱹᱨ ᱥᱮ ᱮᱰᱵᱮᱥᱴᱟᱨ ᱠᱷᱟᱯᱨᱟ ᱴᱟᱹᱞᱤ ᱱᱚᱜ-ᱚ ᱱᱟᱣᱟ ᱠᱚ ᱞᱟᱜᱟᱣ ᱵᱟᱲᱟ ᱠᱟᱛᱮᱫ ᱱᱤᱛᱚᱜ ᱫᱚ ᱱᱟᱦᱟᱜ ᱠᱟᱹᱴᱤᱡ ᱦᱚᱞᱳ ᱠᱚ ᱢᱮᱱᱫᱚ ᱩᱱᱱᱚᱛᱤ ᱧᱚᱜ ᱟᱠᱟᱫ ᱛᱟᱵᱩᱱᱟ ᱥᱮ ᱠᱚ ᱪᱮᱫ ᱧᱚᱜ ᱟᱠᱟᱫᱟ
ᱦᱳᱭ, ᱦᱳᱭ,
ᱟᱨ ᱵᱟᱠᱷᱟᱱ ᱥᱮᱫᱟᱭ ᱦᱟᱯᱲᱟᱢ ᱧᱚᱜ ᱫᱚ ᱥᱮᱫᱟᱭ ᱨᱮᱱ ᱦᱚᱲ ᱠᱩᱫᱚ ᱠᱟᱹᱴᱤᱡ ᱦᱚᱱᱮ ᱵᱩᱥᱩᱵ ᱪᱟᱞ ᱛᱮᱜᱮᱠᱩ ᱛᱟᱦᱮᱸ ᱵᱟᱲᱟᱜ ᱠᱟᱱ ᱛᱟᱦᱮᱱᱟ ᱟᱫᱚ ᱚᱱᱮ ᱦᱮᱸ ᱢᱮᱱᱫᱚ ᱵᱩᱥᱩᱵ ᱪᱟᱞ ᱫᱚ ᱛᱟᱦᱮᱱ ᱨᱮ ᱠᱟᱹᱴᱤᱡ ᱵᱮᱥ ᱵᱩᱡᱩᱜᱼᱟ ᱠᱟᱹᱴᱤᱡ ᱠᱩᱥᱤ ᱵᱩᱡᱩᱜᱼᱟ ᱦᱮᱸ ᱥᱮ ᱵᱟᱝ?
ᱦᱳ ᱦᱳᱸ ᱨᱮᱭᱟᱲ
ᱦᱳᱭ ᱨᱮᱭᱟᱲ ᱧᱚᱜ ᱵᱩᱡᱩᱜᱼᱟ ᱦᱳᱭ ᱟᱨ ᱵᱟᱠᱷᱟᱱ ᱮᱰᱵᱮᱥᱴᱟᱨ ᱚᱲᱟᱜ ᱫᱚ ᱚᱱᱮ ᱫᱚᱢᱮ ᱠᱟᱹᱴᱤᱡ ᱥᱤᱛᱩᱝ ᱧᱚᱜ ᱵᱩᱡᱩᱜᱼᱟ ᱥᱮ
ᱦᱳᱭ
ᱟᱨ ᱠᱟᱹᱴᱤᱡ ᱩᱦᱩᱠ ᱧᱚᱜ ᱵᱩᱡᱩᱜᱼᱟ,
ᱦᱚᱼᱳᱭ ᱦᱳᱭ ᱛᱚ ᱚᱱᱮ ᱚᱱᱠᱟ ᱠᱟᱛᱮᱫ ᱦᱟᱱᱟᱜ ᱢᱮᱱᱫᱚ ᱱᱚᱛᱮ ᱫᱚ ᱟᱞᱮ ᱫᱚ ᱱᱟᱱᱟᱜ ᱡᱤᱭᱚᱱ ᱠᱚᱞᱮ ᱠᱷᱟᱸᱰᱟᱣᱟ ᱚᱱᱠᱟ ᱠᱟᱛᱮᱫ ᱜᱮ
ᱟᱪᱪᱷᱟ
ᱟᱨ ᱛᱟᱦᱚᱞᱮ ᱟᱯᱮ ᱫᱚ ᱛᱟᱦᱚᱞᱮ ᱟᱛᱩ ᱴᱚᱞᱟ ᱫᱚ ᱛᱤᱱᱟᱹᱜ ᱞᱟᱹᱴᱩ ᱛᱟᱯᱮᱭᱟ ᱥᱮ ᱫᱚᱢᱮ ᱫᱚ ᱵᱟᱝ ᱞᱟᱹᱴᱩᱣᱟ?
ᱟᱹ ᱟᱛᱩ ᱴᱚᱞᱟ ᱫᱚ ᱛᱟᱦᱚᱞᱮ ᱥᱩᱨ ᱥᱩᱯᱩᱨ ᱢᱮᱱᱟᱜ ᱟᱥᱮ ᱮᱱᱠᱷᱟᱱ ᱵᱷᱤᱲᱟ ᱵᱷᱤᱲᱤ,? ᱚᱲᱟᱜ ᱠᱚ ᱚᱱᱟᱛᱮ ᱦᱩᱰᱤᱧ ᱧᱚᱜ ᱜᱤ ᱧᱮᱞᱚᱜᱼᱟ ᱮᱱᱚ ᱡᱤᱞᱤᱧ ᱫᱚ ᱡᱤᱞᱤᱧ ᱜᱤᱭᱟ ᱢᱟᱨᱟᱝ ᱠᱩᱞᱦᱤ ᱠᱟᱱ ᱜᱮᱭᱟ,
ᱳ ᱟᱪᱪᱷᱟ ᱟᱪᱪᱷᱟ
ᱦᱳᱭᱛᱚ ᱵᱟᱠᱷᱟᱱ ᱟᱞᱮ ᱫᱚ ᱱᱟᱜ ᱢᱮᱱ ᱫᱚ ᱟᱸᱻ ᱟᱹᱰᱤ ᱜᱚᱴᱟᱝ ᱜᱤ ᱜᱷᱟᱨᱚᱸᱡᱽ ᱢᱮᱱᱟᱜᱼᱟ ᱢᱳᱴᱟᱢᱩᱴᱤ ᱦᱩᱭᱩᱜ ᱛᱟᱞᱮᱭᱟ ᱦᱟ ᱟᱸᱻ ᱢᱤᱫᱥᱚ ᱚᱱᱠᱟ ᱫᱚᱥ ᱯᱚᱱᱨᱚᱴᱤ ᱚᱲᱟᱜ ᱢᱮᱱᱟᱜ ᱛᱟᱞᱮᱭᱟ᱾ ᱦᱳᱭ ᱢᱟᱱᱮ, ᱢᱟᱱᱮ ᱥᱟᱸᱜᱮ ᱧᱚᱜ ᱜᱷᱟᱨᱚᱧᱡᱽ ᱟᱛᱮ ᱜᱮ ᱱᱚᱸᱰᱮ ᱢᱟᱱᱮ ᱟᱛᱳ ᱴᱚᱞᱟ ᱵᱮᱱᱟᱣ ᱠᱟᱛᱮ ᱪᱮ ᱱᱚᱸᱰᱮᱞᱮ ᱛᱟᱦᱮᱱ ᱠᱟᱱᱟ,
ᱟᱪᱪᱷᱟ ᱟᱹᱵᱤᱱ ᱵᱤᱱ ᱞᱟᱹᱭ ᱫᱟᱲᱮᱭᱟᱜᱼᱟ ᱪᱮ ᱢᱤᱫᱴᱟᱝ ᱠᱩᱠᱞᱤᱧ ᱫᱚᱦᱚᱭᱟ?
ᱦᱮᱸ ᱢᱟ ᱫᱚᱦᱚᱭ ᱵᱮᱱ᱾
ᱟ-ᱟ ᱟᱹᱵᱤᱱ ᱡᱩᱫᱤ ᱢᱤᱫᱴᱟᱝ ᱟᱹᱛᱩ ᱵᱤᱱ ᱵᱚᱞᱚᱱᱟ ᱮᱱᱠᱷᱟᱱ ᱟᱹᱵᱤᱱ ᱪᱮᱜ ᱞᱮᱠᱟ ᱨᱮᱵᱤᱱ ᱴᱷᱤᱠ ᱠᱟᱹᱭᱟ ᱡᱮ ᱱᱚᱣᱟ ᱫᱚ ᱥᱟᱱᱛᱟᱲ ᱟᱹᱛᱩ ᱠᱟᱱᱟ ᱢᱮᱱᱛᱮ ᱟᱨ ᱵᱟᱝ ᱥᱟᱱᱛᱟᱲ ᱴᱚᱞᱟ ᱠᱟᱱᱟ ᱢᱮᱱᱛᱮ?
ᱚ ᱟᱪᱪᱷᱟ ᱴᱷᱤᱠᱜᱭᱟ ᱤᱭᱦᱟᱹ ᱱᱚᱸᱰᱮ ᱫᱚ ᱱᱟᱦᱟᱜ ᱚᱠᱛᱚ ᱪᱟᱵᱟᱭᱮᱱ ᱛᱟᱞᱟᱝᱟ ᱦᱮᱸ ᱟ ᱫᱤᱭᱟᱹᱛᱟᱞᱦᱮ ᱱᱟᱜ ᱫᱚᱥᱨᱟ ᱵᱟᱨ ᱨᱮ ᱨᱚᱯᱚᱲᱚᱜ ᱥᱚᱢᱚᱭ ᱛᱟᱞᱱᱟ
ᱟᱪᱪᱷᱟ ᱴᱷᱤᱠ ᱜᱮᱭᱟ ᱦᱚᱸ ᱦᱚᱸ ᱱᱚᱸᱰᱮ ᱛᱚᱵᱮᱞᱟᱝ ᱛᱷᱩᱠᱟᱹᱢ ᱫᱚᱦᱚᱭᱟ᱾
ᱦᱳᱭ ᱢᱟ ᱛᱷᱩᱠᱩᱢ ᱫᱚᱦᱚᱭᱟᱞᱟᱝ᱾
ᱦᱚ ᱦᱚ